ᱦᱮᱞᱳ, ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾ ᱤᱧᱟᱜ ᱨᱚᱲᱮᱢ ᱟᱸᱡᱚᱢᱫᱟ?
ᱦᱮᱸ ᱦᱮᱸ ᱟᱸᱡᱚᱢᱚᱜ ᱠᱟᱱᱟ᱾
ᱚ, ᱛᱟᱞᱦᱮ ᱪᱮᱫ ᱮᱢ ᱪᱤᱠᱟᱹᱭᱫᱟ?
ᱛᱟᱞᱦᱮ ᱱᱤᱛᱳᱜ ᱫᱚ ᱪᱮᱫ ᱦᱚᱸ ᱵᱟᱝᱜᱮ ᱱᱤᱛᱳᱜ ᱫᱩᱲᱩᱵ ᱵᱟᱲᱟ ᱜᱮ ᱦᱩᱭᱩᱜ ᱟᱠᱟᱱᱟ ᱫᱚᱵᱮ ᱫᱟᱜ ᱮᱫᱟ ᱟᱞᱮ ᱥᱮᱫ ᱫᱚ᱾ ᱛᱚ ᱦᱮᱸ ᱟᱫᱚ ᱚᱱᱠᱟ ᱫᱚ ᱚᱠᱟ ᱥᱮᱫ ᱦᱚᱸ ᱪᱟᱞᱟᱣ ᱵᱟᱝ ᱦᱩᱭ ᱟᱠᱟᱱᱟ ᱦᱮᱸ᱾
ᱟᱪᱪᱷᱟ ᱛᱮᱦᱮᱧ ᱫᱚ ᱛᱟᱦᱞᱮ ᱢᱟᱹᱱᱢᱤ ᱟᱵᱚ ᱯᱟᱹᱭᱞᱟᱹ ᱚᱠᱟᱨᱮᱵᱚᱱ ᱛᱟᱦᱮᱸ ᱠᱟᱱᱟ ᱚᱱᱟ ᱤᱫᱤ ᱠᱟᱛᱮᱡ ᱨᱚᱯᱚᱲᱟ ᱦᱚᱭ ᱥᱮ ᱡᱟᱦᱟᱸ ᱫᱚ ᱟᱵᱚᱣᱟᱜ ᱵᱚᱥᱚᱵᱟᱥ ᱯᱳᱭᱞᱳ ᱫᱚ ᱚᱠᱟᱨᱮ ᱦᱩᱭ ᱞᱮᱱ ᱛᱟᱦᱮᱸᱜ-ᱟ?
ᱚ᱾
ᱟᱨ ᱪᱤᱠᱟᱹ ᱞᱮᱠᱟᱛᱮ ᱱᱚᱸᱰᱮ ᱵᱚᱱ, ᱱᱚᱝᱠᱟ ᱵᱚᱱ ᱥᱮᱴᱮᱨ ᱟᱠᱟᱱᱟ? ᱥᱮ ᱟᱵᱚ ᱯᱳᱭᱞᱳ ᱚᱠᱟᱞᱮᱠᱟ ᱵᱚᱱ ᱧᱮᱞᱚᱜ ᱛᱟᱦᱮᱸ ᱚᱱᱟ ᱤᱫᱤ ᱠᱟᱛᱮᱫ ᱟᱞᱟᱝ ᱞᱟᱝ ᱨᱚᱯᱚᱲᱟ ᱦᱮᱸ ᱥᱮ?
ᱦᱮᱸ ᱦᱮᱸ ᱢᱟ ᱛᱚᱥᱮ ᱞᱟᱹᱭ ᱟᱸᱡᱚᱢ, ᱞᱟᱹᱭ ᱟᱞᱟᱝ ᱢᱮ᱾ ᱛᱟᱦᱞᱮ ᱤᱧ ᱫᱚ ᱵᱟᱹᱧ ᱩᱭᱦᱟᱹᱨ ᱧᱟᱢ ᱫᱟᱲᱮᱭᱟᱜ ᱠᱟᱱᱟ, ᱟᱢ ᱜᱮᱛᱮᱱ ᱜᱚᱞᱯᱷᱚ ᱟᱸᱡᱚᱢᱟᱹᱧ ᱢᱮ᱾
ᱟ ᱦᱳᱭ, ᱟᱵᱚ ᱢᱟᱱᱢᱤ ᱫᱚ ᱡᱮᱢᱚᱱ ᱞᱟᱦᱟ ᱛᱮᱫᱚ ᱟᱵᱚ ᱫᱚ ᱦᱟᱸᱜ ᱵᱤᱨ ᱠᱚᱨᱮ ᱜᱮᱵᱚᱱ ᱛᱟᱦᱮᱱ ᱛᱟᱦᱮᱸ ᱡᱟᱦᱟᱸ ᱫᱚ ᱟᱨ ᱱᱚᱝᱠᱟ ᱛᱚ ᱦᱩᱲᱩ ᱪᱟᱣᱞᱮ ᱪᱟᱥᱵᱟᱥ ᱠᱚᱫᱚ ᱪᱮᱜ ᱦᱚᱸ ᱵᱟᱝ ᱛᱟᱦᱮᱸᱠᱟᱱᱟ᱾ ᱵᱤᱨ ᱟᱨ ᱵᱤᱨ ᱨᱮᱜᱮᱵᱚᱱ ᱛᱟᱦᱮᱱ ᱦᱮᱸᱜ, ᱟᱵᱚ ᱫᱚ ᱟᱛᱩ ᱴᱚᱞᱟ ᱨᱮ ᱚᱠᱟ ᱞᱮᱠᱟᱱᱟᱜ ᱡᱤᱱᱤᱥ ᱠᱟᱱᱟ ᱚᱱᱟᱜᱮ ᱵᱟᱵᱚᱱ ᱵᱟᱰᱟᱭ ᱛᱟᱦᱮᱸᱜ ᱦᱮᱸ ᱥᱮ᱾
ᱦᱮᱸ ᱦᱮᱸ᱾
ᱟᱫᱚ ᱢᱮᱱᱠᱷᱟᱱ ᱡᱟᱦᱟᱸ ᱫᱚ ᱯᱟᱹᱭᱞᱟᱹ ᱚᱸᱰᱮ ᱵᱚᱱ ᱛᱟᱦᱮᱸᱭᱮᱱᱟ᱾ ᱛᱟᱦᱮᱸ ᱠᱟᱛᱮᱫ ᱱᱚᱝᱠᱟ ᱠᱤᱪᱷᱩ ᱵᱤᱨ ᱡᱤᱭᱟᱹᱞᱤ ᱠᱚᱵᱚᱱ ᱥᱮᱸᱫᱽᱨᱟ ᱠᱚᱣᱟ, ᱥᱮᱸᱫᱽᱨᱟ ᱠᱟᱛᱮᱫ ᱡᱟᱦᱟᱸ ᱵᱚᱱ ᱡᱚᱢᱟ, ᱛᱚ ᱚᱱᱟ ᱡᱚᱢ ᱦᱚᱸ ᱠᱤᱱ ᱵᱟᱵᱚᱱ ᱵᱟᱲᱟᱭ ᱛᱟᱦᱮᱸᱜ-ᱟ ᱚᱠᱟ ᱠᱟᱛᱮᱜ ᱡᱮ ᱨᱟᱯᱟᱜ ᱠᱟᱛᱮ ᱡᱚᱢ ᱦᱩᱭᱳᱜ-ᱟ ᱥᱮ ᱪᱮᱫ ᱚᱱᱟ ᱦᱚᱸ ᱵᱟᱵᱚᱱ ᱵᱟᱲᱟᱭ ᱛᱟᱦᱮᱸᱜ-ᱟᱵᱚ᱾ ᱵᱮᱨᱮᱞ ᱛᱮᱜᱮ ᱵᱚᱱ ᱡᱚᱢᱮᱫ ᱛᱟᱦᱮᱸᱜ-ᱟ ᱩᱱ ᱚᱠᱛᱚ ᱨᱮ ᱡᱮ ᱱᱚᱣᱟ ᱡᱤᱞ ᱠᱟᱱᱟ ᱡᱮ ᱨᱟᱯᱟᱠ ᱦᱩᱭᱩᱜ-ᱟ ᱥᱮ ᱪᱮᱫ ᱚᱝᱠᱟ ᱫᱚ ᱵᱟᱝ᱾ ᱟᱵᱚ ᱫᱚ ᱯᱩᱨᱟᱹ ᱵᱮᱨᱮᱞ ᱛᱮᱜᱮ ᱵᱚᱱ ᱡᱚᱢ ᱛᱟᱦᱮᱸᱜ-ᱟ ᱟᱫᱚ ᱟᱥᱛᱮ ᱟᱥᱛᱮ ᱡᱟᱦᱟᱸ ᱫᱚ ᱱᱚᱝᱠᱟ ᱫᱷᱮᱹᱨᱮᱹ ᱫᱷᱮᱹᱨᱮᱹ ᱥᱮᱡ ᱧᱚᱜ ᱵᱮᱱ ᱥᱮᱸᱜᱮᱞ ᱞᱮᱠᱟᱱᱟᱜ ᱵᱚᱱ ᱧᱮᱧᱟᱢ ᱠᱮᱫᱟ ᱦᱮᱸ ᱥᱮ᱾ ᱡᱮᱢᱚᱱ ᱧᱤᱫᱟᱹ ᱵᱮᱲᱟ ᱢᱮᱴᱮᱡ ᱫᱷᱤᱨᱤ ᱫᱷᱤᱨᱤᱢ ᱠᱚᱴᱮᱡ ᱞᱮᱠᱷᱟᱡ ᱪᱮᱜ-ᱠᱟ ᱥᱮᱸᱜᱮᱞ ᱵᱟᱝ ᱧᱮᱞᱚᱜ-ᱟ, ᱦᱳᱭ ᱟᱫᱚ ᱦᱳᱭ ᱚᱝᱠᱟ ᱨᱮ ᱟᱵᱚ ᱥᱮ ᱟᱵᱚ ᱵᱚᱱ ᱵᱩᱡᱷᱟᱹᱣ ᱠᱮᱫᱟ ᱡᱮ ᱛᱟᱦᱞᱮ ᱱᱚᱸᱰᱮ ᱠᱷᱚᱱᱟᱜ ᱫᱚ ᱥᱮᱸᱜᱮᱞ ᱡᱳᱞᱳᱜ-ᱟ ᱟᱨ ᱨᱟᱯᱟᱜ ᱦᱚᱸ ᱡᱮᱢᱚᱱ ᱢᱮᱫ ᱫᱷᱟ ᱚᱜ ᱚᱝᱠᱟ ᱠᱟᱛᱮᱜ ᱡᱟᱦᱟᱸ ᱫᱚ ᱢᱤᱫᱷᱟᱣ ᱥᱮᱸᱜᱮᱞ ᱵᱚᱱ ᱡᱳᱞ ᱠᱮᱫᱟ, ᱡᱳᱞ ᱠᱟᱛ ᱛᱮ ᱟᱵᱟᱨᱟᱢ ᱢᱟᱱᱮᱜ ᱧᱮᱞ ᱠᱮᱫᱟᱵᱚᱱ ᱡᱮ ᱨᱟᱯᱟᱜ ᱡᱟᱦᱟᱸ ᱡᱤᱞ ᱨᱮᱱᱟᱜ ᱥᱟᱫ ᱟᱨ ᱵᱮᱨᱮᱞ ᱡᱤᱞ ᱟᱨ ᱥᱟᱫᱷᱟᱨᱚᱱ ᱛᱚᱞ ᱛᱚᱯᱟᱫ ᱜᱮᱭᱟ, ᱡᱟᱦᱟᱸᱫᱚ ᱵᱮᱨᱮᱞᱡᱤᱞ ᱫᱚ ᱩᱱᱟᱹᱜ ᱡᱩᱛ ᱵᱟᱝ ᱵᱩᱡᱷᱟᱹᱜ-ᱟ᱾ ᱟᱨ ᱨᱟᱯᱟᱜ ᱡᱤᱞ ᱫᱚ ᱟᱹᱰᱤ ᱡᱩᱛ ᱵᱩᱡᱷᱟᱹᱜ-ᱟ ᱛᱟᱦᱞᱮ ᱩᱱ ᱠᱷᱚᱱᱟᱜ ᱜᱮ ᱟᱵᱚ ᱨᱟᱯᱟᱜ ᱡᱤᱞ ᱡᱚᱢ ᱵᱚᱱ ᱯᱟᱹᱨᱠᱟᱹᱣᱱᱟ ᱟᱨ
ᱯᱟᱹᱨᱠᱟᱹᱣᱮᱱᱟ᱾
ᱥᱮᱸᱜᱮᱞ ᱡᱳᱞ ᱟᱨ ᱥᱮᱬᱟ ᱯᱚᱨ ᱠᱷᱚᱱᱟᱜ ᱜᱮ ᱡᱟᱦᱟᱸ ᱫᱚ ᱱᱚᱝᱠᱟ ᱫᱷᱤᱨᱤ ᱫᱷᱤᱨᱤ ᱛᱮᱵᱚᱱ ᱠᱚᱴᱮᱡᱟ ᱟᱨ ᱥᱮᱸᱜᱮᱞ ᱡᱩᱞᱩᱜ-ᱟ ᱦᱮᱸ ᱥᱮ᱾ ᱩᱱ ᱠᱷᱚᱱᱟᱜ ᱜᱮᱵᱚᱱ ᱯᱟᱹᱨᱠᱟᱹᱣᱱᱟ᱾ ᱛᱟᱨᱯᱚᱨᱮ ᱡᱮᱢᱚᱱ ᱦᱚᱲ ᱠᱚ ᱞᱟᱹᱭ ᱫᱟ ᱡᱮᱢᱚᱱ ᱟᱵᱚ ᱫᱚ ᱯᱟᱹᱲᱟᱹ ᱫᱮᱵᱚᱱ ᱛᱟᱦᱮᱸ ᱠᱟᱱᱟ ᱡᱮᱢᱚᱱ ᱦᱟᱬᱩ ᱞᱮᱠᱟ ᱵᱚᱱ ᱛᱟᱦᱮᱸ ᱠᱟᱱᱟ ᱡᱟᱦᱟᱸ ᱫᱚ ᱢᱮᱫᱴᱮᱱ ᱦᱟᱬᱩ ᱞᱮᱠᱟ ᱵᱚᱱ ᱫᱟᱲᱟᱱ ᱛᱟᱦᱮᱸᱜ-ᱟ, ᱡᱮᱢᱚᱱ ᱱᱚᱝᱠᱟᱱ ᱥᱩᱪᱮᱫᱚ ᱵᱟ, ᱦᱳᱭ ᱦᱳᱭ ᱯᱩᱱ ᱠᱟᱴᱟ ᱛᱮ, ᱛᱤ ᱛᱮᱦᱚᱸ ᱵᱚᱱ ᱛᱟᱲᱟᱢ ᱛᱟᱦᱮᱸᱜ-ᱟ᱾ ᱟᱫᱚ ᱟᱥᱛᱮ ᱟᱥᱛᱮ ᱫᱤᱭᱮ ᱟᱥᱛᱮ ᱟᱥᱛᱮ ᱟᱥᱛᱮ ᱟᱥᱛᱮ ᱥᱚᱡᱷᱮ ᱥᱚᱡᱷᱮ ᱛᱮ ᱟᱫᱚ ᱦᱚᱸᱜ-ᱚᱭ ᱦᱤᱸᱛᱚᱜᱵᱚ ᱥᱚᱡᱷᱮᱭᱮᱱᱟ ᱟᱨ ᱞᱟᱦᱟ ᱛᱮᱫᱚ ᱟᱵᱚ ᱫᱚ ᱟᱛᱳ ᱫᱤᱥᱚᱢ ᱜᱮ ᱚᱠᱟ ᱞᱮᱠᱟᱪᱚᱝ ᱢᱤᱫᱴᱮᱱ ᱛᱟᱦᱮᱸᱜ ᱡᱮ ᱚᱠᱟᱞᱮᱠᱟ ᱚᱱᱟᱜᱮ ᱵᱟᱵᱚᱱ ᱵᱟᱲᱟᱭᱟ᱾ ᱡᱟᱦᱟᱸ ᱫᱚ ᱵᱤᱨ ᱨᱮᱜᱮ ᱵᱚ ᱛᱟᱦᱮᱸ ᱠᱟᱱ ᱛᱟᱦᱮᱸᱜ-ᱟ ᱟᱨ ᱚᱱᱟ ᱟᱵᱚᱣᱟᱜ ᱦᱚᱨᱚᱜ ᱵᱟᱸᱫᱮ ᱫᱚ ᱩᱱ ᱚᱠᱛᱚ ᱨᱮᱫᱚ ᱵᱟᱝ ᱛᱟᱦᱮᱱᱟ᱾ ᱴᱷᱤᱠ ᱜᱮᱭᱟ, ᱢᱟᱱᱮ ᱡᱟᱦᱟᱸ ᱫᱚ ᱵᱤᱨ ᱡᱤᱭᱟᱹᱞᱤ ᱠᱚᱣᱟᱜ ᱡᱟᱦᱟᱸ ᱦᱟᱨᱛᱚ ᱛᱮᱜᱮ ᱵᱚᱱ ᱟᱸᱼᱼᱼ ᱠᱩᱲᱤ ᱦᱚᱯᱚᱱ ᱫᱚᱠᱚ ᱯᱟᱴᱷᱮᱹ ᱠᱚᱜ ᱛᱟᱦᱮᱸᱜ-ᱟᱸ ᱟᱨ ᱠᱚᱲᱟ ᱦᱚᱯᱚᱱ ᱫᱚ ᱚᱱᱟ ᱛᱮᱜᱮ ᱠᱟᱹᱴᱤᱡᱼ ᱥᱟᱠᱟᱢ ᱠᱚᱛᱮ ᱜᱮ ᱠᱚ ᱤᱭᱟᱹᱠᱚᱜ ᱛᱟᱦᱮᱸᱜ-ᱟ ᱞᱟᱹᱴᱩᱢ ᱠᱚᱜ ᱛᱟᱦᱮᱸᱜ-ᱟᱸ ᱟᱨᱠᱤ ᱦᱮᱸ ᱥᱮ᱾ ᱟᱫᱚ ᱟᱥᱛᱮ ᱟᱥᱛᱮ ᱚᱱᱟ ᱠᱚᱨᱮᱱᱟᱜ ᱵᱮᱵᱚᱦᱟᱨ ᱦᱚᱸ ᱱᱤᱭᱟᱹ ᱠᱟᱨᱚᱱ ᱛᱮᱵᱚᱱ ᱥᱮᱬᱟ ᱠᱮᱫᱟ ᱡᱟᱦᱟᱸ ᱛᱤᱨᱮᱵᱚᱱ, ᱩᱱ ᱚᱠᱛᱚ ᱨᱮ ᱵᱤᱴᱤᱥ ᱠᱚᱠᱚ ᱦᱮᱡ ᱞᱮᱱ ᱛᱟᱦᱮᱸᱜ-ᱟ ᱥᱮ ᱩᱱᱠᱩᱣᱟᱜ ᱦᱚᱨᱚᱜ ᱵᱟᱸᱫᱮ ᱧᱮᱞᱛᱮ ᱟᱵᱚ ᱦᱚᱸᱵᱚᱱ ᱥᱮᱬᱟ ᱞᱮᱫ᱾ ᱦᱮᱸ ᱦᱮᱸᱥᱮ᱾ ᱦᱮᱸ ᱩᱱᱠᱩ ᱵᱤᱴᱤᱥ ᱠᱚᱠᱚ ᱛᱟᱦᱮᱸ ᱠᱟᱱᱟ ᱡᱟᱦᱟᱸ ᱫᱚ ᱞᱟᱹᱲᱦᱟᱹᱭ ᱢᱤᱫᱴᱮᱱ ᱵᱟᱝ ᱦᱩᱭ ᱞᱮᱱ ᱛᱟᱦᱮᱸᱜ ᱛᱤᱨᱤᱥᱟ ᱡᱩᱱ ᱦᱩᱞ ᱢᱟᱦᱟ- ᱨᱟᱹᱲᱦᱟᱹᱭ ᱵᱟᱝ ᱦᱳᱭ ᱞᱮᱱ ᱛᱟᱦᱮᱜ-ᱟ? ᱦᱳᱭ ᱚᱱᱟ ᱠᱷᱟᱹᱛᱤᱨᱼ ᱛᱮ ᱮᱸ ᱩᱱᱠᱩ ᱟᱸ ᱩᱱᱠᱩ ᱥᱟᱶᱛᱮ ᱩᱱᱠᱩ ᱧᱮᱞᱛᱮ ᱟᱵᱚ ᱵᱚᱱ ᱥᱮᱬᱟ ᱠᱮᱫᱟ ᱦᱚᱨᱚᱜ ᱵᱟᱸᱫᱮ ᱨᱮᱱᱟᱜ᱾ ᱩᱱ ᱚᱠᱛᱚ ᱨᱮᱫᱚ ᱵᱟᱵᱚᱱ ᱵᱟᱲᱟᱭ ᱛᱟᱦᱮᱸᱫ, ᱠᱤᱪᱷᱩ ᱵᱚᱱ ᱵᱟᱲᱟᱭ ᱛᱟᱦᱮᱸᱜ-ᱟᱸ᱾ ᱡᱮ ᱢᱮᱴᱮᱱ ᱡᱟᱢᱟ ᱜᱮ ᱢᱚᱴᱟᱢᱩᱴᱤᱼ ᱯᱩᱨᱟᱹ ᱮᱠᱫᱚᱢ ᱪᱚᱞᱞᱤᱥ ᱯᱚᱸᱭᱛᱟᱞᱞᱤᱥ ᱫᱤᱱ ᱩᱱᱟᱹᱜ ᱫᱤᱱ ᱵᱚᱱ ᱦᱚᱨᱚᱜᱮᱫ᱾ ᱚᱱᱟ ᱥᱟᱵᱟᱵᱚ ᱵᱟᱹᱱᱩᱜ ᱪᱮᱫ ᱵᱟᱹᱱᱩᱜ ᱥᱮ ᱠᱤᱢᱵᱟ ᱢᱤᱫᱴᱮᱱ ᱥᱩᱴ ᱯᱮᱱᱴ᱾ ᱦᱚᱸ ᱚᱱᱠᱟᱜᱮ ᱟᱨᱠᱤ ᱵᱚᱱ ᱦᱚᱨᱚᱜᱮᱫ ᱛᱟᱦᱮᱸᱫ, ᱡᱟᱦᱟᱸ ᱫᱚ ᱠᱚᱱᱚ ᱥᱟᱯᱟᱢᱟᱯᱟ ᱵᱟᱹᱱᱩᱜ ᱟᱠᱟᱫᱟ ᱟᱨᱠᱤ᱾ ᱯᱩᱨᱤᱥᱠᱟᱨ ᱫᱚ ᱵᱟᱹᱱᱩᱜ ᱠᱟᱫᱟ ᱟᱨᱠᱤ, ᱟᱫᱚ ᱦᱚᱸᱜ-ᱚᱝᱼᱼᱼ ᱠᱟᱛᱮ ᱡᱮ ᱢᱤᱫᱴᱮᱱ ᱟᱵᱚ ᱚᱸᱰᱮ ᱡᱩᱢᱤᱫ ᱠᱟᱛᱮᱫ ᱚᱸᱰᱮ ᱟᱛᱳ ᱞᱮᱠᱟ ᱢᱟᱱᱮ ᱟᱥᱛᱮ ᱟᱥᱛᱮ ᱵᱚᱱᱼ ᱛᱮᱭᱟᱨ ᱠᱮᱫᱟ ᱡᱮ-ᱟ, ᱱᱚᱣᱟ ᱵᱤᱨ ᱠᱷᱚᱱᱟᱜ ᱫᱚ ᱱᱚᱝᱠᱟ ᱟᱛᱩ ᱴᱚᱞᱟ ᱨᱮᱜᱮ ᱮᱠᱪᱩᱭᱤᱞᱤ ᱵᱷᱟᱜᱮᱹᱭᱟ ᱟᱨ ᱦᱳᱭ ᱦᱳᱭ, ᱟᱨ ᱩᱱ ᱚᱠᱛᱚ ᱨᱮᱢᱟ ᱡᱷᱚᱛ- ᱛᱚ ᱨᱚᱠᱚᱢᱟᱜ ᱡᱤᱭᱟᱹᱞᱤ ᱜᱮᱵᱚ ᱧᱮᱞ ᱠᱟᱫ ᱠᱚᱣᱟ, ᱡᱟᱦᱟᱸ ᱫᱚ ᱟᱵᱚ ᱫᱚ ᱯᱟᱦᱤᱞ ᱠᱷᱚᱱᱟᱜ ᱜᱮᱵᱚᱱ ᱥᱮᱸᱫᱽᱨᱟ ᱠᱟᱛᱮ ᱵᱚᱱᱼᱼ ᱚᱱᱮ ᱢᱮᱱ ᱛᱟᱦᱮᱸᱫ ᱦᱮᱸ ᱡᱚᱢ ᱠᱟᱜ-ᱟ ᱥᱮ, ᱟᱨ ᱩᱱ ᱚᱠᱛᱚ ᱨᱮ ᱡᱟᱦᱟᱸᱛᱤᱱᱟᱹᱜ ᱡᱤᱭᱟᱹᱞᱤ ᱠᱚ ᱦᱮᱱᱟᱜ ᱠᱚᱣᱟ ᱥᱮ, ᱟᱵᱚ ᱫᱚ ᱠᱤᱱᱛᱩ ᱡᱷᱚᱛᱚ ᱨᱚᱠᱚᱢ ᱡᱤᱭᱟᱹᱞᱤ ᱴᱷᱮᱱ ᱜᱮᱵᱚᱱ ᱧᱮᱯᱮᱞ ᱠᱟᱱᱟ ᱡᱟᱦᱟᱸ ᱫᱚᱵᱚᱱ ᱧᱮᱞ ᱵᱟᱲᱟᱜ ᱼᱼ ᱠᱚᱣᱟ ᱟᱨᱠᱤ ᱦᱮᱸ ᱥᱮ᱾ ᱦᱮᱸ ᱦᱮᱸ᱾ ᱟᱹᱰᱤ ᱵᱷᱟᱹᱜᱤ ᱠᱤᱱᱛᱩ ᱱᱮᱛᱟᱨ ᱫᱚ ᱟᱥᱛᱮ ᱟᱥᱛᱮ ᱡᱷᱚᱛᱚ ᱜᱮ ᱟᱯᱰᱮᱴ ᱪᱟᱞᱟᱣ ᱠᱟᱱ ᱛᱟᱵᱚᱱᱟ ᱮᱠᱷᱚᱱᱚ ᱟᱯᱰᱮᱴᱚᱜ ᱠᱟᱱ ᱛᱟᱵᱚᱱᱟ᱾
ᱦᱮᱸ ᱛᱚ ᱱᱮᱛᱟᱨ ᱛᱚ ᱟᱵᱟᱨ ᱧᱮᱞᱚᱜ ᱠᱟᱱᱟ ᱡᱮ, ᱵᱟᱹᱭ ᱵᱟᱹᱭᱼ ᱤᱱᱟᱹᱜ ᱟᱯᱰᱮᱴ ᱠᱟᱛᱮ ᱧᱮᱞᱮᱜ-ᱟᱵᱚ ᱡᱮ, ᱱᱤᱛᱚᱜ ᱵᱤᱨ ᱠᱚᱦᱚᱸ ᱠᱚᱼᱼ ᱢᱟᱜ ᱯᱷᱟᱨᱪᱟᱭᱫᱟ ᱵᱟᱝ ᱩᱱᱛᱟᱨ ᱢᱟ ᱡᱤᱵᱽ ᱡᱤᱭᱟᱹᱞᱤ ᱠᱚᱦᱚᱸ ᱵᱟᱠᱚ ᱧᱮᱞᱚᱜ ᱠᱟᱱᱟ ᱵᱤᱨ ᱨᱟᱡᱽ ᱡᱤᱭᱟᱹᱞᱤ ᱾ ᱛᱟᱹᱨᱩᱵ ᱵᱟᱱᱟ ᱪᱤᱞᱤ ᱦᱚᱸ ᱵᱟᱠᱚ ᱧᱮᱞᱚᱜ ᱠᱟᱱᱟ ᱞᱟᱦᱟ ᱫᱚᱢᱮ ᱠᱚ ᱛᱟᱦᱮᱸ ᱠᱟᱱᱟ ᱩᱱ ᱥᱚᱢᱚᱭ ᱫᱚ᱾ ᱟᱨ ᱱᱤᱛᱚᱜ ᱡᱮᱨᱚᱠᱚᱢ, ᱪᱮᱫ ᱦᱚᱸ ᱵᱟᱹᱪᱩᱜ ᱟᱠᱟᱫᱟ ᱡᱚᱛᱚ ᱠᱚ ᱤᱭᱟᱹ ᱪᱟᱵᱟ ᱠᱮᱜᱼᱟ, ᱵᱤᱨ ᱠᱚ, ᱵᱩᱨᱩ ᱠᱚ ᱡᱷᱚᱛᱚ ᱠᱚ ᱢᱟᱜ ᱥᱟᱯᱷᱟᱭᱮᱫᱟ, ᱥᱟᱯᱷᱟ ᱠᱟᱛᱮᱫ ᱦᱮᱸᱛᱟᱨ ᱟᱱᱮ ᱢᱟᱲᱟᱝ ᱢᱟᱨᱟᱝ -ᱟᱜ ᱠᱟᱨᱠᱷᱟᱱᱟ ᱠᱚ, ᱵᱤᱞᱰᱤᱝ ᱠᱚ ᱠᱚ ᱵᱮᱱᱟᱣ ᱫᱟ ᱵᱟᱝ ᱫᱚᱢᱮ᱾ ᱛᱟᱨᱯᱚᱨᱼ ᱚᱱᱟᱠ ᱠᱷᱟᱹᱫᱤᱨ ᱱᱤᱛᱳᱜ ᱫᱟᱨᱮᱹᱫᱟᱨᱮᱹ ᱠᱚᱦᱚᱸ ᱡᱚᱛᱚᱼᱼ ᱱᱤᱛᱳᱜ ᱫᱚ ᱵᱟᱹᱪᱩᱜ ᱠᱟᱫᱟ ᱞᱟᱹᱭ ᱞᱮᱠᱷᱟ ᱜᱮ ᱫᱚᱢᱮ ᱵᱟᱝ, ᱛᱤᱱᱟᱹᱜ ᱤᱭᱟᱹ ᱨᱮᱱᱟᱜ ᱵᱮᱯᱟᱨ᱾
ᱟᱥᱛᱮ ᱟᱥᱛᱮ ᱡᱷᱚᱛᱚ ᱩᱡᱟᱹᱲ ᱟᱥᱛᱮ ᱟᱥᱛᱮ ᱡᱷᱚᱛᱚ ᱩᱡᱟᱹᱲ ᱪᱟᱵᱟᱜ ᱠᱟᱱᱟ ᱦᱮᱸ ᱥᱮ᱾ ᱟᱫᱚ ᱢᱮᱱᱠᱷᱟᱱ ᱟᱵᱚ ᱜᱮ ᱢᱮᱹᱛᱳᱜ ᱫᱚ ᱞᱟᱹᱭ ᱜᱟᱱᱚᱜᱼᱟ, ᱠᱤᱝᱵᱟ ᱟᱵᱚᱜ ᱜᱮ ᱢᱟᱱᱮ ᱱᱚᱜ-ᱚᱭ ᱫᱟᱨᱮᱹ ᱠᱚᱵᱚᱱ ᱢᱟᱜ ᱮᱫᱟ, ᱢᱤᱫᱴᱮᱱ ᱟᱵᱚᱜ ᱜᱮ ᱡᱩᱫᱤ ᱫᱟᱨᱮᱹ ᱠᱚᱵᱚᱱ ᱢᱟᱜ-ᱟ ᱾ᱛᱟᱯᱚᱨᱮ ᱨᱮᱱ ᱢᱟᱱᱮ ᱠᱟᱛᱷᱟ ᱨᱮ ᱵᱟᱹᱱᱩᱜ ᱟᱠᱟᱫᱟ ᱫᱤᱠᱩ ᱠᱟᱛᱷᱟ ᱛᱮᱼᱼ ᱫᱮᱞᱟ ᱢᱟᱱᱮ ᱜᱟᱪᱷ ᱠᱟᱴᱵᱤ ᱛᱚ ᱫᱩᱴᱟ ᱜᱟᱪᱷ ᱞᱟᱜᱵᱤ ᱦᱮᱸᱥᱮ ᱢᱤᱫᱴᱮᱱ ᱫᱟᱨᱮᱹᱢ ᱢᱟᱜᱟ ᱫᱚ ᱵᱟᱨᱭᱟ ᱫᱟᱨᱮᱹ ᱨᱚᱦᱚᱭ ᱢᱮ ᱦᱮᱸᱥᱮ ᱾ᱚᱱᱚᱴᱟᱜ ᱠᱟᱛᱷᱟ ᱟᱠᱟᱫᱟ ᱠᱤᱱᱛᱩ᱾
ᱟᱨ ᱥᱩᱫᱩ ᱫᱟᱨᱮᱹ ᱜᱮᱵᱚ ᱢᱟᱜ ᱮᱫᱟ ᱨᱚᱦᱚᱭ ᱫᱚ ᱵᱟᱵᱚ ᱨᱚᱦᱚᱭ ᱫᱟ ᱛᱚ, ᱚᱱᱟ ᱫᱤᱥ ᱛᱮᱢᱟ ᱚᱠᱚᱭᱟᱜ ᱵᱟᱹᱪᱩᱜ-ᱟ, ᱡᱮᱨᱚᱠᱚᱢ ᱱᱚᱜ-ᱚᱭ ᱯᱚᱨᱤᱵᱮᱥ ᱫᱤᱵᱚᱥ ᱠᱚᱨᱮ ᱦᱮᱸ ᱵᱟᱝ? ᱧᱮᱞᱚᱜ ᱠᱟᱱᱟ ᱫᱟᱨᱮ ᱮᱹ ᱫᱟᱨᱮᱹ ᱫᱚᱵᱚ ᱨᱚᱦᱚᱭᱮᱫᱼᱟ᱾ ᱥᱮᱞᱯᱷᱤ ᱮᱫᱟᱵᱚ ᱥᱮᱞᱯᱷᱤᱜ ᱠᱟᱱᱟ ᱵᱚ᱾ ᱥᱮᱞᱯᱷᱤ ᱠᱟᱛᱮᱜ ᱵᱚ ᱯᱳᱥᱴ ᱫᱟ ᱤᱱᱴᱟᱨᱱᱮᱴ ᱠᱚᱨᱮ ᱚᱱ ᱦᱮᱸᱥᱮ ᱱᱮᱴ ᱠᱚᱨᱮ ᱜᱚᱴᱟᱜ ᱜᱮ, ᱠᱤᱱᱛᱩ ᱡᱮ ᱚᱱᱟ ᱫᱟᱨᱮ ᱡᱚᱛᱱᱚ ᱠᱟᱛᱮᱜ ᱦᱟᱨᱟ ᱵᱩᱨᱩ ᱦᱩᱭᱩᱜᱼᱟ ᱥᱮ ᱚᱱᱟ ᱵᱟᱨᱫᱤᱱ ᱯᱚ ᱚᱱᱟ ᱫᱟᱨᱮ ᱨᱮ ᱫᱟᱜ ᱞᱟᱜᱟᱜᱼᱟ, ᱥᱮ ᱫᱟᱜ ᱵᱚᱱ ᱮᱢ ᱚᱴᱚᱠᱟᱜᱼᱟ ᱟᱫᱚ ᱚᱱᱟᱫᱚ ᱚᱠᱚᱭ ᱦᱚᱸ ᱵᱟᱵᱚᱱ ᱵᱟᱵᱚᱱ ᱫᱩᱞ ᱴᱚᱠᱟᱜ ᱠᱟᱱᱟ᱾ ᱦᱚᱜᱼᱚᱭ ᱧᱮᱞᱚᱜ ᱠᱟᱱᱟ ᱛᱚ ᱦᱮᱸ ᱦᱮᱸ, ᱥᱩᱫᱷᱩ ᱚᱱᱮ ᱡᱮ ᱢᱤᱫ ᱫᱤᱱ ᱞᱟᱹᱜᱤᱫ ᱡᱮ ᱛᱟᱦᱮᱸᱱ ᱫᱚ ᱯᱚᱨᱤᱵᱮᱥ ᱫᱤᱵᱚᱥ ᱠᱟᱱᱟ, ᱥᱩᱫᱷᱩ ᱚᱱᱟ ᱪᱷᱚᱵᱤ ᱦᱟᱛᱟᱣ ᱞᱟᱹᱜᱤᱫ ᱛᱮᱫ ᱫᱟᱨᱮ ᱵᱚ ᱨᱚᱦᱚᱭ ᱠᱮᱫᱟ᱾ ᱟᱫᱚ ᱚᱱᱟ ᱫᱟᱨᱮ ᱜᱮ ᱡᱚᱛᱱᱚ ᱦᱩᱭᱩᱜᱼᱟ ᱥᱮ ᱦᱟᱨᱟ ᱵᱩᱨᱩ ᱦᱩᱭᱩᱜᱼᱟ, ᱡᱟᱦᱟᱸᱱ ᱡᱤᱱᱤᱥ ᱜᱮ ᱟᱢ ᱡᱩᱫᱤ ᱵᱟᱢ ᱡᱚᱛᱱᱚᱭᱟ ᱵᱟᱢ ᱧᱮᱞᱟᱼᱟ ᱟᱨ ᱫᱟᱜ ᱵᱟ ᱪᱤᱠᱟᱹᱛᱮ ᱦᱟᱨᱟ ᱵᱩᱨᱩᱜᱼᱟ ᱟᱨ ᱱᱮᱛᱟᱨᱟᱜ ᱥᱤᱛᱩᱝ ᱢᱟ ᱟᱹᱰᱤ, ᱮᱢᱚᱱ ᱥᱤᱛᱩᱝ ᱡᱮ ᱟᱦ ᱫᱚᱢᱮ ᱞᱚᱞᱚ ᱵᱩᱡᱷᱟᱹᱜᱼᱟ ᱦᱮᱸ ᱵᱟᱝ ᱛᱟᱦᱞᱮ, ᱚᱱᱟ ᱩᱱᱤ ᱦᱚᱸᱛᱚ ᱫᱟᱜ ᱮ ᱠᱷᱚᱡᱚᱜᱼᱟ ᱫᱟᱜ ᱵᱟᱝ ᱠᱷᱟᱡ ᱫᱚ ᱡᱮᱣᱤ ᱮ ᱦᱟᱨᱟᱜᱼᱟ ᱪᱤᱠᱟᱹᱛᱮ᱾
ᱦᱳᱭ ᱦᱳᱭ ᱦᱳᱭ, ᱟᱪᱪᱷᱟ ᱟᱪᱪᱷᱟ ᱦᱳᱭ ᱡᱚᱛᱚᱜ ᱜᱮ ᱟᱥᱛᱮ ᱟᱥ ᱪᱮ-ᱟ ᱚᱱᱠᱟ ᱪᱟᱵᱟ ᱠᱟᱱᱟ ᱡᱟᱦᱟᱸ ᱫᱚ ᱢᱤᱫᱴᱮᱱ ᱟᱵᱚ ᱢᱤᱫᱴᱮᱱ ᱤᱭᱟᱹ ᱱᱤᱭᱟᱹᱛᱮ, ᱠᱤᱝᱵᱟ ᱟᱹᱛᱩ ᱠᱚᱨᱮ ᱠᱤᱝᱵᱟ ᱥᱮ ᱱᱚᱝᱠᱟ ᱞᱟᱹᱭ ᱟᱠᱚ ᱦᱩᱭᱩᱜ ᱛᱟᱢᱟ ᱢᱮᱱᱠᱷᱟᱱ ᱱᱚᱳᱴᱤᱥ ᱫᱟᱨᱟᱭ ᱛᱮᱦᱚᱸ ᱡᱟᱱᱟᱣ ᱦᱚᱪᱚᱠᱚ ᱦᱩᱭᱩᱜ ᱛᱟᱢᱟ ᱱᱚᱣᱟ ᱡᱮ ᱫᱟᱨᱮ ᱠᱚᱫᱚ ᱮᱠᱫᱚᱢ ᱟᱞᱚᱵᱚᱱ ᱢᱟᱜ ᱢᱟ ᱥᱮ ᱵᱤᱨ ᱨᱮᱱ ᱡᱤᱭᱟᱹᱞᱤ‌ ᱠᱚᱫᱚ ᱪᱟᱞᱟᱜ ᱚᱠᱟ ᱛᱮ ᱵᱤᱨ ᱨᱮ ᱫᱟᱨᱮ ᱜᱮ ᱡᱩᱫᱤᱢ ᱩᱡᱟᱹᱲ ᱪᱟᱵᱟᱭ-ᱟ ᱥᱮ,
ᱦᱮᱸ ᱩᱱᱤ ᱫᱚ ᱟᱹᱛᱩ ᱫᱤᱥᱚᱢ ᱠᱷᱚᱪ ᱜᱮᱛᱚᱭ ᱦᱤᱡᱩᱜᱼᱟ ᱵᱟᱝ ᱛᱟᱦᱟᱞᱮ ᱟᱢᱟᱜ ᱟᱢᱜᱮ ᱠᱷᱩ ᱛᱤ ᱢᱮᱭᱟ ᱦᱟᱹᱛ ᱦᱟᱹᱛᱤ ᱠᱚ ᱛᱟᱹᱨᱩᱵ ᱠᱚ ᱵᱟᱱᱟ ᱠᱚ ᱡᱩᱫᱤ ᱦᱤᱡᱩᱜᱼᱟᱭ ᱛᱟᱦᱟᱞᱮ, ᱩᱱᱤ ᱫᱚᱭ ᱞᱩᱴ ᱯᱟᱴ ᱜᱮᱭᱟ ᱦᱮᱸ ᱵᱟᱝ ᱛᱟᱦᱟᱞᱮ, ᱟ ᱟᱢ ᱜᱮᱭ ᱠᱷᱚᱛᱤ ᱢᱮᱭᱟ ᱟᱱᱟᱛᱮ ᱵᱤᱨ ᱠᱚᱫᱚ ᱵᱟᱝ ᱩᱡᱟᱹᱲ ᱫᱚ ᱦᱮᱸ ᱡᱟᱦᱟᱸ ᱠᱚ ᱯᱷᱟᱠᱟ ᱡᱟᱦᱟᱸ ᱯᱷᱟᱠᱟ ᱡᱟᱭᱜᱟ ᱨᱮ ᱛᱮᱭᱟᱨᱟ ᱚᱱᱟ ᱫᱚ ᱴᱷᱤᱠ ᱜᱮᱭᱟ ᱠᱤᱱᱛᱩ, ᱫᱟᱨᱮ ᱠᱚ ᱱᱟᱹᱲᱤ ᱠᱚ ᱢᱟᱜ ᱚᱸᱰᱮ ᱡᱟᱦᱟᱱᱟᱜ ᱮᱢ ᱛᱮᱭᱟᱨᱟ ᱚᱱᱟ ᱫᱚ ᱟᱹᱰᱤ ᱠᱷᱟᱨᱟᱯ ᱥᱮ᱾
ᱦᱩᱸ ᱦᱩᱸ ᱦᱩᱸ ᱟᱥᱛᱮ ᱟᱥ
ᱟᱵᱚ ᱫᱟᱨᱮ ᱱᱟᱹᱲᱤ ᱡᱩᱫᱤ ᱵᱟᱝ ᱛᱟᱦᱮᱸᱱᱟ ᱟᱵᱚ ᱢᱟᱹᱱᱢᱤ ᱵᱟᱧᱪᱟᱣ ᱜᱮ ᱪᱤᱠᱟᱹ ᱛᱮᱵᱚ ᱛᱟᱦᱮᱸᱱᱟ ᱵᱟᱝ ᱦᱮᱸ ᱵᱟᱝ᱾ ᱵᱟᱧᱪᱟᱣᱮᱜ ᱟᱢ ᱛᱚᱵᱮ ᱛᱚ ᱡᱟᱦᱟᱸᱱᱟᱜ ᱮᱢ ᱪᱤᱠᱟᱹᱭᱟ ᱛᱟᱦᱞᱮ ᱟᱢ ᱡᱩᱫᱤ ᱵᱟᱧᱪᱟᱣ ᱜᱮ ᱵᱟᱢ ᱛᱟᱦᱮᱸᱱᱟ ᱛᱟᱦᱞᱮ ᱡᱟᱦᱟᱸ ᱱᱟᱜ ᱮᱢ ᱪᱤᱠᱟᱹᱛᱮᱢ ᱪᱤᱠᱟᱹᱭᱟ᱾
ᱦᱳᱭ ᱦᱳᱭ ᱱᱚᱣᱟ ᱠᱤᱱᱛᱩ ᱟᱵᱚ ᱢᱟᱹᱱᱢᱤ ᱢᱟᱱᱮ ᱵᱟᱠᱚ ᱵᱩᱡᱷᱟᱹᱣᱮᱜ ᱛᱟᱵᱚᱱᱟ ᱥᱮ ᱪᱮᱫᱞᱮ ᱪᱮᱠᱟ ᱠᱚ ᱢᱚᱱᱮᱭᱮᱫᱟ ᱟᱠᱚ ᱮᱠᱪᱩᱭᱮᱞᱤ ᱱᱚᱣᱟ ᱠᱚᱫᱚ ᱵᱟᱝ ᱜᱮ ᱤᱭᱟᱹ ᱞᱟᱹᱠᱛᱤ ᱠᱟᱱᱟ ᱠᱚᱨᱟ ᱞᱟᱹᱠᱛᱤ ᱠᱟᱱᱟ ᱮᱢᱱᱤ ᱛᱮ ᱡᱮᱢᱚᱱ ᱫᱟᱨᱮ ᱢᱟᱜ ᱞᱮᱠᱷᱟᱡ ᱱᱮᱛᱟᱨ ᱡᱮᱢᱚᱱ, ᱦᱚᱭ ᱦᱤᱸᱥᱤᱫ ᱠᱚᱦᱚᱸ ᱢᱟᱱᱮ ᱯᱟᱞᱴᱟᱣ ᱠᱟᱱᱟ ᱥᱮ ᱡᱟᱦᱟᱸ ᱫᱚ ᱟᱨ ᱵᱟᱭᱩ ᱫᱷᱩᱥᱚᱱ ᱫᱟᱭ ᱜᱚᱴᱟ ᱜᱮ᱾ ᱡᱟᱦᱟᱸ ᱫᱚ ᱮᱢᱱᱤ ᱛᱮ ᱠᱟᱨᱠᱷᱟᱱᱟ ᱠᱚ ᱵᱮᱱᱟᱜ ᱠᱟᱱᱟ ᱚᱱᱟ ᱫᱩᱥᱚᱱ ᱨᱟᱠᱟᱵ ᱠᱟᱱᱟ ᱟᱨᱠᱤ ᱡᱟᱦᱟᱸ ᱫᱚ ᱟᱹᱰᱤ ᱪᱮᱛᱟᱱ᱾ ᱟᱨ ᱚᱱᱟ ᱦᱟᱸᱰᱮᱜ ᱢᱮᱥᱟᱜ ᱠᱟᱱᱟ ᱥᱮ ᱚᱱᱟ ᱠᱟᱨᱚᱱ ᱛᱮ ᱱᱮᱛᱚᱜ, ᱮᱠᱷᱚᱱ ᱢᱟ ᱫᱟᱜ ᱡᱟᱹᱲᱤ ᱦᱚᱸ ᱟᱵᱚᱦᱟᱣᱟ ᱠᱚᱦᱚᱸ ᱡᱮᱢᱚᱱ ᱠᱟᱱᱟ ᱟᱨᱠᱤ,
ᱦᱮᱸ ᱡᱮᱨᱚᱠᱚᱢ ᱠᱟᱨᱠᱷᱟᱱᱟ ᱠᱚ ᱢᱟ ᱜᱟᱹᱰᱤ, ᱜᱟᱹᱰᱤ ᱜᱷᱚᱲᱟ ᱠᱚᱦᱚ ᱫᱚᱢᱮ ᱵᱟᱹᱲᱛᱤ ᱠᱟᱱᱟ ᱢᱟᱱᱮ ᱫᱚᱢᱮ ᱠᱷᱟᱱᱡ ᱫᱚᱢᱮ ᱜᱮ᱾ ᱦᱮᱸ ᱵᱟᱝ ᱫᱚᱢᱮ ᱦᱟᱱᱟ ᱱᱟᱣᱟ ᱜᱟᱹᱲᱤ ᱩᱲᱩᱜ ᱠᱟᱱᱟ᱾ ᱦᱮᱸ ᱥᱩᱵᱤᱫᱟ ᱦᱚᱸ ᱢᱮᱱᱟᱜᱼᱟ ᱡᱮᱨᱚᱠᱚᱢ ᱵᱮᱴᱨᱤ ᱜᱟᱹᱰᱤ ᱠᱚ ᱩᱰᱩ ᱩᱰᱩ ᱠᱟᱱᱟ᱾ ᱚᱱᱮ ᱚᱱᱠᱟᱱᱟᱜ ᱜᱟᱹᱲᱤ ᱜᱮ ᱡᱩᱫᱤ ᱠᱚ ᱵᱮᱱᱟᱣ ᱠᱷᱟᱡ ᱟᱨᱚ ᱵᱮᱥᱚᱜᱼᱟ ᱠᱤᱱᱛᱩ, ᱡᱟᱦᱟᱸ ᱱᱚᱜ-ᱚᱭ ᱫᱷᱩᱣᱟᱹ ᱩᱰᱩᱠᱚᱜᱼᱟ ᱥᱩᱱᱩᱢ ᱛᱮ ᱪᱟᱹᱞᱩᱜᱼᱟ ᱚᱱᱟ ᱜᱟᱹᱰᱤ ᱠᱚ ᱵᱟᱥ ᱠᱚ ᱦᱮᱸ ᱵᱟᱝ?
ᱦᱮ ᱦᱮᱸ᱾
ᱚᱱᱟ ᱠᱚᱛᱮ ᱫᱚ ᱛᱤᱱᱟᱹᱜ ᱫᱷᱩᱣᱟᱹ ᱚᱱᱟ ᱛᱮ ᱛᱤᱱᱟᱹᱜ ᱟᱵᱚ ᱟᱵᱚᱦᱟᱣᱟ ᱫᱷᱩᱥᱚᱱᱚᱜ ᱠᱟᱱᱟ ᱦᱚᱭ ᱫᱷᱩᱥᱚᱱᱚᱜ ᱠᱟᱱᱟ᱾ ᱦᱳᱭ ᱫᱷᱩᱥᱚᱱ ᱞᱮᱠᱷᱟᱡ ᱜᱮᱛᱚ, ᱮᱹᱜ ᱟᱹᱰᱤ ᱨᱚᱠᱚᱢ ᱠᱷᱚᱛᱤ ᱦᱩᱭᱩᱜᱼᱟ ᱟᱨ ᱠᱷᱚᱛᱤ ᱦᱚᱲᱢᱚ ᱠᱚᱦᱚᱸ ᱛᱚ ᱵᱟᱹᱲᱤᱡᱚᱜᱼᱟ ᱚᱱᱟ ᱛᱮᱜᱮ ᱵᱟᱝ ᱱᱮᱛᱟᱨ ᱢᱟ ᱫᱚᱢᱮ ᱦᱚᱲᱢᱚ ᱠᱚ ᱚᱱᱟ ᱫᱷᱩᱣᱟᱹ ᱠᱚᱛᱮ ᱜᱮ ᱞᱟᱡ ᱦᱟᱹᱥᱩ ᱵᱚᱦᱚᱜ ᱦᱟᱹᱥᱩ ᱟᱭᱢᱟ ᱞᱮᱠᱟᱱ ᱨᱩᱣᱟᱹ ᱟᱡᱟᱨ ᱧᱟᱧᱟᱢ ᱠᱟᱱᱟ᱾
ᱦᱳᱭ ᱦᱳᱭ ᱦᱳᱭ ᱢᱟᱱᱮ ᱟᱹᱰᱤ ᱨᱚᱠᱚᱢᱟᱜ ᱤᱯᱷᱮᱴ ᱜᱮ ᱪᱟᱹᱞᱩᱜ ᱠᱟᱱᱟ ᱢᱮᱱᱠᱷᱟᱱ ᱟᱵᱚᱜᱮ ᱟᱵᱚᱣᱟᱜ ᱜᱮ ᱤᱯᱷᱮᱠᱴ ᱨᱮ ᱧᱩᱨᱩᱜ ᱠᱟᱱᱟ ᱠᱤᱱᱛᱩ ᱟᱵᱚ ᱜᱮ ᱵᱟᱵᱚᱱ ᱵᱩᱡᱷᱟᱹᱣ ᱫᱟᱲᱮᱭᱟᱜ
ᱦᱮᱸ ᱦᱮᱸ ᱟᱵᱚᱣᱟᱜ ᱟᱯᱰᱮᱴᱚᱜ ᱠᱟᱱᱟ ᱵᱚᱱ ᱴᱷᱤᱠ ᱜᱮᱭᱟ ᱠᱤᱱᱛᱩ ᱛᱤᱱᱟᱹᱜ ᱵᱚᱱ ᱟᱯᱰᱮᱴᱚᱜ ᱠᱟᱱᱟ ᱩᱱᱟᱹᱜ ᱛᱮ ᱵᱟᱹᱭ ᱵᱟᱹᱭ ᱛᱮ ᱦᱚᱲᱢᱚ ᱫᱚᱵᱚ ᱠᱷᱚᱛᱤ ᱤᱫᱤ ᱛᱟᱨᱟᱭᱮᱫ ᱛᱟᱵᱚᱱᱟ ᱦᱚᱲᱢᱚ ᱡᱤᱣᱤ ᱫᱚ ᱦᱮᱸ ᱵᱟᱝ ᱦᱩᱸ ᱡᱮ ᱞᱟᱦᱟ ᱫᱚ ᱧᱮᱞᱚᱜ ᱚᱻ ᱛᱟᱦᱮᱸᱫ ᱡᱮ ᱮ ᱱᱟᱭ ᱱᱟᱭ ᱠᱚᱨᱮ ᱢᱤᱫᱥᱚ ᱵᱚᱪᱷᱚᱨ ᱫᱚᱠᱚ ᱵᱟᱧᱪᱟᱜ ᱠᱟᱱ ᱛᱟᱦᱮᱸᱫ ᱜᱮ ᱯᱟᱹᱦᱤᱞ ᱫᱚ ᱟᱨ ᱱᱮᱛᱟᱨ ᱫᱚ ᱟᱵᱚ ᱫᱚ ᱯᱚᱧᱪᱟᱥ ᱵᱚᱪᱷᱚᱨ ᱦᱚᱸ ᱵᱟᱵᱚ ᱛᱤᱭᱩᱜᱮ-ᱟ ᱴᱷᱤᱠ ᱴᱷᱟᱠ ᱚᱱᱟ ᱞᱟᱦᱟ ᱨᱮᱜᱮ ᱵᱚ ᱜᱩᱡᱩᱜ ᱠᱟᱱᱟ ᱦᱮᱸ ᱵᱟᱝ ᱦᱮᱸ ᱱᱚ ᱱᱚᱝᱠᱟ ᱢᱟᱱᱮ ᱟᱯᱰᱮᱴ ᱫᱚ ᱫᱚᱵᱚ ᱟᱯᱰᱮᱴᱚᱜ ᱠᱟᱱᱟ ᱠᱤᱱᱛᱩ ᱟᱫᱚ ᱡᱤᱣᱤ ᱫᱚ ᱡᱟᱹᱥᱛᱤ ᱫᱤᱱ ᱫᱚ ᱵᱟᱝ ᱛᱟᱦᱮᱱ ᱠᱟᱱ ᱛᱟᱵᱚᱱᱟ ᱾
ᱦᱳᱭ ᱟᱵᱚ ᱢᱟ ᱮᱢᱱᱤ ᱛᱮᱜᱮ ᱵᱚᱱ ᱠᱷᱚᱛᱤ ᱠᱟᱱᱟ ᱵᱚᱱ ᱥᱮ
ᱦᱳᱸ ᱠᱷᱩᱛᱤᱜ ᱠᱟᱱᱟ ᱦᱮ ᱫᱚᱢᱮ ᱠᱷᱟᱡ ᱫᱚᱢᱮ ᱟᱭᱢᱟ ᱞᱮᱠᱟᱱ ᱵᱷᱟᱭᱨᱟᱥ ᱠᱚ ᱦᱤᱡᱩᱜ ᱠᱟᱱᱟ ᱦᱮᱸ ᱵᱟᱝ ᱵᱷᱟᱭᱨᱟᱥ ᱠᱚ ᱦᱟᱹᱡᱩᱜ ᱠᱟᱱᱟ ᱦᱚᱲᱢᱚ ᱨᱮ ᱠᱷᱚᱛᱤ ᱫᱟᱭ ᱨᱩᱣᱟᱹ ᱦᱟᱹᱥᱩ ᱜᱷᱟ ᱟᱭᱢᱟ ᱞᱮᱠᱟᱱ ᱟᱡᱟᱨ ᱵᱮᱢᱟᱨ ᱧᱟᱢᱚᱜ᱾
ᱦᱳᱸ ᱦᱳᱸ ᱟᱭᱢᱟ ᱞᱮᱠᱟᱱᱟᱜ ᱟᱵᱚ ᱪᱮᱛᱟᱱ ᱨᱮ ᱤᱯᱷᱮᱠᱴ ᱧᱩᱨᱩᱜ ᱠᱟᱱᱟ ᱨᱮᱦᱚᱸ ᱟᱵᱚ ᱢᱟᱱᱮ ᱵᱟᱵᱚᱱ ᱵᱩᱡᱷᱟᱹᱣ ᱫᱟᱲᱮᱭᱟᱜ ᱠᱟᱱᱟ ᱦᱮᱸᱥᱮ ᱡᱟᱦᱟᱸ ᱫᱚ ᱢᱟᱱᱮ ᱟᱹᱰᱤ ᱮᱴᱟᱜ ᱨᱚᱠᱚᱢ ᱵᱷᱟᱵᱛᱮ ᱟᱨᱠᱤ ᱚᱱᱟ ᱫᱚ ᱦᱩᱭᱩᱜ ᱠᱟᱱᱟ ᱦᱮᱸ ᱵᱟᱝ
ᱦᱩᱸ ᱚᱱᱟᱜᱮ ᱛᱟᱦᱚᱞᱮ ᱱᱚᱣᱟ ᱱᱚᱣᱟ ᱨᱮᱱᱟᱜ ᱪᱮᱫ ᱪᱤᱠᱟᱹ ᱞᱮᱠᱷᱟᱡ ᱱᱚᱣᱟ ᱟᱴᱠᱟᱣ ᱜᱟᱱᱚᱜᱼᱟ ᱚᱱᱟ ᱜᱮᱛᱚ
ᱟᱫᱚ ᱢᱮᱴ ᱱᱚᱣᱟ ᱨᱮᱱᱟᱜ ᱟᱴᱠᱟᱣ ᱨᱮᱱᱟᱜ ᱠᱟᱨᱚᱱ ᱫᱚ ᱢᱮᱱᱠᱷᱟᱱ ᱟᱵᱚ ᱡᱟᱦᱟᱸ ᱛᱤᱱᱟᱹᱜ ᱥᱤᱠᱠᱷᱤᱛᱚ ᱥᱮ ᱚᱞᱚᱜ ᱯᱟᱲᱦᱟᱜ ᱵᱚᱱ ᱥᱮᱬᱟᱭᱫᱟ ᱡᱟᱦᱟᱸ ᱛᱤᱱᱟᱹᱜ ᱡᱩᱣᱟᱹᱱ ᱠᱚᱲᱟ ᱠᱩᱲᱤ ᱦᱮᱱᱟᱜ ᱵᱚᱱᱟ ᱟᱵᱚ ᱜᱮ ᱱᱚᱣᱟ ᱱᱤᱭᱟᱹᱛᱮ ᱢᱮᱫᱴᱮᱱ ᱚᱵᱚᱨᱳᱫ ᱞᱮᱠᱟᱛᱮ ᱡᱟᱦᱟᱸ ᱛᱤᱱᱟᱹᱜ ᱵᱤᱨᱩᱫ ᱞᱮᱠᱟᱛᱮᱵᱚᱱ ᱞᱟᱹᱭᱟ ᱥᱮ ᱢᱟᱱᱮ ᱵᱚᱱ ᱵᱟᱰᱟᱭ ᱦᱚᱪᱚ ᱠᱚᱣᱟ ᱱᱳᱴᱤᱥ ᱫᱟᱨᱟᱭ ᱛᱮ ᱥᱳᱥᱟᱞ ᱢᱤᱰᱤᱭᱟ ᱨᱮ ᱡᱮ ᱱᱚᱣᱟ ᱫᱚ ᱠᱤᱱᱛᱩ ᱵᱟᱝ ᱵᱩᱜᱤᱭᱟ ᱥᱮ ᱱᱚᱣᱟ ᱫᱚ ᱠᱤᱱᱛᱩ ᱠᱷᱟᱨᱟᱯ ᱜᱮᱭᱟ ᱱᱚᱣᱟ ᱨᱮᱫᱚ ᱮᱫᱚᱢ ᱟᱞᱚᱯᱮ ᱪᱤᱠᱟᱹᱭ ᱛᱟᱵᱚᱱᱟ ᱡᱟᱦᱟᱸ ᱫᱚ ᱚᱱᱟ ᱮᱢᱱᱤ ᱛᱮᱜᱮ ᱢᱟ ᱵᱟᱭᱩ ᱢᱟ ᱫᱩᱥᱚᱱᱚᱜ ᱠᱟᱱᱟ ᱥᱮ ᱠᱟᱱᱟ ᱥᱮ ᱦᱳᱭ ᱚᱱᱟᱴᱟᱜ ᱵᱚᱱ ᱵᱟᱰᱟᱭ ᱦᱚᱪᱚ ᱠᱟᱣᱟ ᱾
ᱦᱮᱸ ᱮᱴᱟᱜ ᱫᱤᱥᱚᱢ ᱨᱮᱫᱚ ᱧᱮᱞᱚᱜᱚᱜᱼᱟ ᱡᱮ ᱩᱱᱟᱹᱜ ᱫᱚ ᱚᱱᱟ ᱦᱚᱭ ᱫᱩᱥᱚᱱ ᱠᱚᱫᱚ ᱵᱟᱝ ᱦᱩᱭᱩᱜᱼᱟ ᱚᱱᱛᱮ ᱫᱚ ᱡᱚᱛᱚ ᱚᱸᱰᱮ ᱫᱚ ᱤᱞᱮᱠᱴᱨᱤᱠ ᱛᱮ ᱡᱟᱹᱥᱛᱤ ᱠᱚ ᱠᱟᱹᱢᱤᱭᱟ᱾ ᱦᱮᱸ ᱵᱟᱝ ᱦᱮᱸ ᱡᱟᱦᱟᱸ ᱚᱱᱛᱮ ᱫᱚ ᱫᱷᱩᱶᱟᱹ ᱠᱚᱫᱚ ᱩᱱᱟᱹᱜ ᱵᱟᱝ ᱩᱰᱩᱠᱚᱜᱼᱟ ᱡᱮᱦᱚᱛᱚ ᱢᱮᱥᱤᱱ ᱫᱟᱨᱟᱭᱛᱮ ᱟᱨ ᱟᱵᱚ ᱫᱤᱥᱚᱢ ᱫᱚ ᱡᱟᱹᱥ ᱛᱤ ᱧᱮᱞᱚᱜᱼᱟ ᱡᱮ ᱚᱱᱟ ᱫᱷᱩᱶᱟᱹ ᱟᱱ ᱡᱤᱱᱤᱥ ᱛᱮ ᱡᱟᱹᱥᱛᱤ ᱠᱚ ᱠᱟᱹᱢᱤᱭᱟ ᱡᱟᱦᱟᱸᱛᱮ ᱫᱷᱩᱶᱟᱹ ᱢᱟᱱᱮ ᱦᱚᱭ ᱫᱩᱥᱚᱱᱚᱜᱼᱟ ᱵᱟᱭᱩ ᱫᱷᱩᱥᱚᱱᱚᱜ ᱚᱱᱮ ᱚᱝᱠᱟᱱᱟᱜ ᱦᱮᱸ ᱵᱟᱝ? ᱦᱮᱸ ᱮᱴᱟᱜ ᱫᱤᱥᱚᱢ ᱠᱚᱨᱮ ᱫᱚ ᱪᱮᱫ ᱪᱚᱨᱚᱠ ᱢᱟᱱᱮ ᱤᱞᱮᱠᱴᱨᱤᱠ ᱜᱟᱹᱲᱤ ᱜᱷᱚᱲᱟ ᱥᱟᱱᱟᱢ ᱞᱮᱠᱟᱱ ᱡᱤᱱᱤᱥ ᱤᱞᱮᱠᱴᱨᱤᱠ ᱤᱞᱮᱠᱴᱨᱤᱵ ᱜᱮᱭᱟ ᱟᱨ ᱟᱵᱚ ᱥᱮᱫ ᱫᱚ ᱡᱮᱨᱚᱠᱚᱢ ᱩᱰᱩᱠ ᱛᱟ ᱨᱮᱦᱚᱸ ᱩᱱᱟᱹᱜ ᱫᱚ ᱵᱟᱵᱚ ᱵᱮᱵᱚᱦᱟᱨᱮᱫᱼᱟ᱾ ᱱᱚᱣᱟ ᱤᱭᱟᱹ ᱜᱮ ᱡᱟᱹᱥᱛᱤ ᱵᱮᱵᱚᱦᱟᱨᱮᱜᱼᱟ ᱡᱟᱦᱟᱛᱮ ᱦᱚᱭ ᱵᱟᱭᱩ ᱫᱷᱩᱥᱚᱱᱚᱜᱼᱟ ᱫᱷᱩᱶᱟᱹ ᱩᱰᱩᱠᱚᱜᱼᱟ ᱡᱚᱨᱚᱠᱚᱢ ᱵᱟᱥ ᱠᱚ᱾ ᱦᱟᱸ ᱜᱟᱹᱰᱤ ᱠᱚ ᱮᱴᱟᱜ ᱨᱚᱠᱚᱢᱟᱜ ᱵᱟᱭᱤᱠ ᱠᱚ ᱚᱱᱠᱟᱱᱟᱜ᱾
ᱦᱳᱭ ᱦᱳᱭ ᱦᱳᱭ ᱛᱟᱞᱦᱮ ᱱᱚᱣᱟ ᱟᱵᱚ ᱱᱚᱣᱟ ᱢᱤᱫᱴᱮᱱ ᱛᱟ ᱜᱚᱴᱟ ᱦᱩᱭᱩᱜ ᱛᱟᱢᱟ ᱨᱚᱯᱚᱲ ᱜᱚᱴᱟᱭ ᱦᱩᱭᱩᱜ ᱛᱟᱢᱟ ᱥᱮ ᱱᱚᱣᱟ ᱢᱮᱱ ᱫᱚ ᱚᱱᱠᱟ ᱨᱚᱯᱚᱲ ᱦᱩᱭᱩᱜ ᱛᱟᱵᱚᱱᱟ ᱦᱮᱸᱥᱮ᱾
ᱦᱮᱸ ᱟᱵᱚ ᱥᱟᱱᱟᱢ ᱡᱩᱢᱤᱫ ᱠᱟᱛᱮᱜ ᱢᱤᱫᱴᱮᱱ ᱱᱳᱴᱤᱥ ᱮᱢ ᱦᱩᱭᱩᱜ ᱛᱟᱵᱚᱱᱟ ᱦᱮᱸ ᱵᱟᱝ? ᱡᱮ ᱱᱚᱣᱟ ᱠᱚ ᱴᱮᱠᱟᱣ ᱫᱟᱨᱟᱢ ᱢᱟᱠᱚ ᱱᱚᱣᱟ ᱠᱚ ᱡᱮᱢᱱᱚ ᱵᱟᱝ ᱦᱩᱭᱩᱜ ᱢᱟ ᱵᱟᱠᱷᱟ ᱦᱟᱯᱮᱱ ᱫᱤᱱ ᱦᱟᱯᱮᱱ ᱨᱮᱱᱟᱜ ᱫᱤᱱ ᱪᱮᱫ ᱦᱩᱭᱩᱜ-ᱟ ᱱᱤᱛᱚᱜ ᱡᱟ ᱱᱮᱛᱟᱨ ᱧᱮᱞᱚᱜ ᱠᱟᱱᱟ ᱡᱮ ᱫᱟᱜ ᱡᱟᱹᱲᱤ ᱫᱚ ᱩᱱᱟᱹᱜ ᱵᱟᱪᱩ ᱠᱟᱫᱟ ᱥᱩᱫᱩ ᱟᱸ ᱦᱩᱰᱩᱲ ᱫᱟᱭ ᱵᱤᱡᱤᱞᱤ ᱫᱟᱭ ᱵᱟᱹᱲᱛᱤ᱾ ᱫᱟᱜ ᱡᱟᱹᱲᱤ ᱫᱚ ᱩᱱᱟᱹᱜ ᱵᱟᱹᱪᱩᱜ ᱟᱠᱟᱫᱟ ᱟᱨ ᱥᱤᱛᱩᱝ ᱫᱤᱱᱦᱚᱸ ᱫᱚᱢᱮ ᱥᱤᱛᱩᱝ ᱫᱟᱭ ᱾ ᱮᱢᱚᱱ ᱮ ᱥᱤᱛᱩᱝ ᱫᱟ ᱛᱟᱦᱮᱸ ᱜᱮ ᱵᱟᱝ ᱜᱟᱱᱚᱜ ᱠᱟᱱᱟ ᱦᱚᱭ ᱦᱚᱸ ᱵᱟᱭ ᱦᱚᱭᱮᱜ-ᱟ ᱟᱨ ᱫᱟᱨᱮ ᱵᱩᱴᱟᱹ ᱦᱚᱸ ᱱᱤᱛᱚᱜ ᱢᱟ ᱡᱚᱛᱚ ᱠᱚ ᱢᱟᱜ ᱪᱟᱵᱟᱭᱫᱟ ᱛᱟᱦᱚᱞᱮ ᱚᱠᱟ ᱨᱮ ᱮᱢ ᱫᱩᱲᱩᱵᱚᱜ-ᱟ᱾ ᱚᱱᱟ ᱦᱚᱸ ᱵᱟᱝᱟ ᱟᱨ ᱡᱩᱫᱤ ᱦᱚᱸ ᱵᱟᱝᱢ ᱫᱩᱲᱩᱵ ᱮᱱᱟ ᱠᱟᱹᱡ ᱱᱟᱥᱮ ᱫᱟᱨᱮ ᱵᱩᱴᱟᱹ ᱨᱮ ᱟᱫᱚ ᱦᱚᱭ ᱦᱚᱸ ᱵᱟᱹᱪᱩᱜ-ᱟ ᱱᱮᱛᱟᱨ ᱫᱚ᱾ ᱯᱟᱹᱦᱤᱞ ᱫᱚ ᱠᱚ ᱞᱟᱹᱭᱟ ᱩᱫᱽᱜᱟᱹᱨ ᱯᱟᱹᱦᱤᱞ ᱫᱚ ᱠᱚ ᱞᱟᱹᱭᱟ ᱛᱟᱦᱟᱡ ᱯᱟᱹᱦᱤᱞ ᱦᱟᱯᱲᱟᱢ ᱠᱚ ᱡᱮ ᱩᱫᱽᱜᱟᱹᱨ ᱨᱚᱦᱚᱜ ᱛᱮ ᱟᱨᱩᱵ ᱩᱫᱽᱜᱟᱹᱨ ᱫᱚ ᱩᱫᱽᱜᱟᱹᱨ ᱨᱮᱦᱚᱸ ᱟᱫᱚ ᱫᱟᱨᱮ ᱵᱩᱴᱟᱹ ᱨᱮᱢ ᱪᱟᱞᱟᱣ ᱞᱮᱠᱟᱡ ᱫᱚ ᱦᱮᱢᱟᱞ ᱥᱟᱦᱤᱡ ᱮ ᱡᱚᱜ ᱨᱮᱭᱟᱲ ᱜᱮ᱾ ᱦᱳᱭ ᱠᱤᱱᱛᱩ ᱱᱮᱛᱟᱨ ᱫᱚ ᱚᱱᱮ ᱚᱱᱠᱟ ᱫᱟᱨᱮ ᱫᱚᱢᱮ ᱥᱤᱛᱩᱝ ᱦᱚᱸᱭ ᱥᱤᱛᱩᱝ ᱥᱤᱛᱩᱝ ᱫᱟᱭ ᱟᱹᱰᱤ ᱟᱹᱰᱤ ᱡᱟᱹᱥᱛᱤ ᱜᱮ ᱡᱟᱦᱟᱸ ᱫᱚ ᱥᱟᱦᱟᱣ ᱦᱚᱸ ᱵᱟᱝ ᱜᱟᱱᱚᱜ ᱠᱟᱱᱟ ᱾ ᱦᱮᱸ ᱛᱟᱯᱚᱨ ᱦᱚᱭ ᱦᱚᱸ ᱵᱟᱹᱪᱩᱜ-ᱟ᱾ ᱟᱨ ᱦᱚᱭ ᱞᱮᱠᱷᱟᱡ ᱞᱚᱞᱚ ᱜᱮ ᱵᱩᱡᱷᱟᱹᱜᱼᱟ ᱞᱚᱞᱚ ᱦᱟᱣᱟ ᱜᱮ ᱡᱟᱹᱥᱛᱤ᱾
ᱦᱳᱭ ᱦᱳᱭ ᱡᱟᱦᱟᱸ ᱫᱚ
ᱦᱳᱭ ᱫᱚᱢᱮ ᱢᱤᱫᱴᱟᱝ ᱤᱭᱟᱹ ᱫᱤᱱ ᱫᱤᱱ ᱛᱮ ᱟᱯᱰᱮᱴ ᱫᱚ ᱠᱚ ᱟᱯᱰᱮᱴ ᱱᱮᱛᱟᱨ ᱦᱚᱲ ᱱᱚᱜᱼᱚ ᱱᱚᱣᱟ ᱫᱚ ᱵᱟᱵᱚ ᱟᱯᱰᱮᱴ ᱫᱟᱲᱮᱭᱟᱜ ᱠᱟᱱᱟ᱾ ᱫᱚᱢᱮ ᱦᱚᱭ ᱫᱷᱩᱥᱚᱱ ᱵᱟᱭᱩ ᱫᱷᱩᱥᱚᱱ ᱵᱚ ᱠᱚᱨᱟᱣᱮᱫᱼᱟ ᱾
ᱦᱳᱭ ᱱᱚᱣᱟ ᱠᱚᱫᱚ ᱵᱟᱝᱜᱮ ᱦᱩᱭ ᱞᱟᱹᱠᱛᱤ ᱠᱟᱱᱟ ᱱᱚᱣᱟ ᱠᱚᱫᱚ